ᱦᱮᱞᱳ
ᱦᱮᱞᱳ
ᱦᱚ ᱡᱚᱦᱟᱨ ᱜᱮ ᱪᱮᱫ ᱪᱮᱫ ᱮᱢ ᱪᱤᱠᱟᱭᱟ ᱱᱟᱦᱟᱜ ᱱᱤᱛᱚᱜ ᱫᱚ
ᱦᱮᱞᱳ
ᱚ ᱢᱮᱱᱫᱟᱹᱧ ᱪᱮᱫ ᱮᱢ ᱪᱮᱠᱟᱭᱫᱟ ᱱᱟᱦᱟᱜ ᱱᱤᱛᱚᱜ ᱫᱚ
ᱱᱟᱦᱟᱜ ᱚᱲᱟᱜ ᱨᱮᱜᱮ
ᱦᱚᱸ
ᱟᱢᱜᱮ ᱱᱟᱦᱟᱜ
ᱤᱧᱫᱚ ᱤᱧᱫᱚ ᱦᱚᱸᱜᱼ ᱵᱟᱹᱭᱦᱟᱹᱲ ᱥᱮᱫ ᱨᱮ ᱢᱤᱱᱟᱹᱧᱟ
ᱟᱪᱪᱷᱟ ᱟᱪᱪᱷᱟ ᱟᱪᱷᱟ ᱚ ᱪᱟᱥ ᱠᱚ ᱛᱤᱱᱟᱹᱜ ᱜᱟᱱ ᱞᱟᱦᱟ ᱜᱚᱫ ᱠᱟᱱᱟ ᱱᱟᱜ
ᱞᱟᱦᱟ ᱜᱚᱫ ᱫᱚ ᱟᱹᱰᱤ ᱫᱚ ᱵᱟᱝ ᱞᱟᱦᱟ ᱠᱟᱱᱟ ᱦᱚᱸᱜᱼᱚᱭ ᱱᱤᱛᱚᱜ ᱜᱮ ᱟᱯᱷᱚᱨ ᱵᱟᱲᱟᱜ ᱠᱟᱱᱟ ᱟᱨ ᱟᱫᱚᱢᱟᱜ ᱫᱚ ᱫᱟᱨᱮ ᱟᱠᱟᱱᱟ ᱵᱟᱝ ᱡᱩᱛ ᱠᱟᱱᱟ ᱨᱚᱦᱚᱭ ᱫᱚ ᱦᱮᱸ
ᱨᱚᱦᱚᱭ ᱠᱚᱨᱮᱱᱟᱜ ᱛᱮᱭᱟᱨ ᱫᱚ ᱟᱹᱣᱤᱭᱟᱜᱼᱟ ᱵᱟᱝ
ᱟᱹᱣᱨᱤᱭᱟᱜ ᱦᱮᱸ
ᱟᱪᱪᱷᱟ
ᱟᱢ ᱫᱚ ᱪᱮᱫ ᱮᱢ ᱪᱤᱠᱟᱹᱫᱟ ᱟᱨ
ᱦᱮᱸ ᱚᱲᱟᱜ ᱨᱮᱜᱮ ᱱᱤᱛᱚᱜ ᱫᱚ ᱱᱟᱜ ᱢᱮᱱᱟᱜ ᱠᱟᱫᱤᱧᱟ
ᱦᱚ ᱦᱮ ᱦᱮᱸ ᱮᱠᱫᱚᱢ ᱯᱩᱨᱟᱹᱟ ᱢᱮᱱᱟᱜᱼᱟ ᱫᱟᱜ ᱡᱟᱹᱲᱤ ᱫᱚ
ᱟᱪᱪᱷᱟ
ᱦᱳᱭ
ᱯᱩᱨᱟᱜ ᱜᱮ ᱫᱟᱜ ᱡᱟᱹᱲᱤ ᱦᱩᱭ ᱠᱟᱱᱟ
ᱚ ᱟᱞᱮ ᱥᱮᱫ ᱦᱚᱸ ᱛᱮᱦᱤᱧ ᱫᱚ ᱱᱟᱦᱟᱜ ᱮ ᱥᱤᱛᱩᱝ ᱰᱩᱵᱟᱹᱣ ᱪᱟᱵᱟ ᱟᱠᱟᱱᱟ
ᱟᱪᱪᱷᱟ ᱟᱪᱪᱷᱟ, ᱟᱪᱪᱷᱟ ᱛᱚᱵᱮ ᱟᱯᱮᱭᱟᱜ ᱟᱹᱛᱩ ᱫᱤᱥᱚᱢ ᱫᱚ ᱚᱠᱟ ᱨᱮ ᱦᱟᱸᱜ
ᱟᱼ ᱟᱛᱳ ᱫᱤᱥᱚᱢ ᱫᱚ ᱟᱱ ᱯᱟᱨᱥᱚᱱᱟᱞ ᱢᱮᱥᱡᱽ ᱛᱮᱞᱟᱝ ᱨᱚᱯᱚᱲᱟ ᱱᱚᱸᱰᱮ ᱫᱚ ᱠᱷᱟᱱ ᱵᱟᱝ ᱡᱩᱛᱩᱜᱼᱟ ᱚᱱᱟ ᱠᱚᱫᱚ
ᱟᱪᱪᱷᱟ ᱟᱪᱪᱷᱟ ᱟᱪᱪᱷᱟ, ᱦᱮᱸ ᱦᱮᱸ ᱪᱚᱞᱚ ᱴᱷᱤᱠ ᱜᱮᱭᱟ
ᱦᱮᱸ
ᱚᱱᱟᱠᱷᱟᱱ ᱯᱟᱨᱥᱚᱱᱟᱞ ᱢᱮᱥᱮᱡᱽ ᱛᱮᱞᱟᱝ ᱨᱚᱯᱚᱲᱟ ᱱᱟᱦᱟᱜ ᱦᱚᱸ
ᱦᱮᱸ ᱴᱷᱤᱠ ᱜᱮᱭᱟ ᱴᱷᱤᱠ ᱜᱮᱭᱟ
ᱦᱮᱸ
ᱟᱪᱪᱷᱟ ᱡᱟᱦᱟᱸ ᱠᱚ ᱛᱤᱨᱤᱥ ᱡᱩᱱ ᱫᱚ ᱚᱠᱟ ᱠᱚᱨᱮ ᱦᱩᱭᱩᱜ ᱠᱟᱱᱟ ᱛᱚᱵᱮ ᱟᱯᱮ ᱥᱮᱫ ᱫᱚ
ᱟᱸᱼ ᱛᱤᱨᱤᱥᱟ ᱡᱩᱱ ᱦᱩᱞ ᱢᱟᱦᱟ ᱦᱩᱭᱩᱜ ᱜᱮᱭᱟ ᱱᱟᱦᱟᱜ ᱱᱚᱣᱟ ᱠᱚᱨᱮ ᱜᱮ ᱦᱩᱭᱩᱜ ᱜᱮᱭᱟ ᱢᱟᱱᱟᱣ ᱜᱮᱭᱟ ᱠᱚ ᱢᱚᱴᱟᱢᱩᱴᱤ ᱵᱷᱟᱭ ᱜᱮ
ᱦᱩᱸ ᱦᱩᱸ ᱦᱩᱸ
ᱛᱚ ᱟᱯᱮ ᱥᱮᱫ ᱚᱠᱟ ᱞᱮᱠᱟ
ᱟᱞᱮ ᱥᱮᱫ ᱦᱚᱸ ᱟᱹᱰᱤ ᱡᱳᱨᱫᱟᱨ ᱜᱮ ᱦᱩᱭᱩᱜᱼᱟ ᱵᱚᱞᱮ
ᱟᱪᱪᱷᱟ ᱟᱪᱪᱷᱟ ᱟᱪᱪᱷᱟ
ᱥᱟᱸᱜᱮ ᱜᱮ ᱦᱚᱲ ᱠᱚ ᱡᱟᱣᱨᱟᱜᱼᱟ
ᱦᱮᱸ ᱦᱮᱸ
ᱦ
ᱛᱚ ᱚᱱᱟ ᱵᱟᱠᱷᱨᱟ ᱮᱱᱮᱡ ᱥᱮᱨᱮᱧ ᱠᱚ ᱦᱩᱭᱩᱜ ᱜᱮᱭᱟ ᱱᱟᱜ ᱵᱟᱝ
ᱮᱠᱫᱚᱢ ᱠᱚᱨᱟᱣ ᱦᱩᱭᱩᱜᱼᱟ
ᱟᱪᱪᱷᱟ ᱟᱪᱪᱷᱟ
ᱟᱢᱟᱠᱟ ᱜᱮ ᱦᱩᱭᱩᱜᱼᱟ
ᱚ
ᱤᱱᱟᱹᱠᱩ ᱤᱱᱟᱹ ᱠᱚ ᱥᱟᱶ ᱥᱟᱶᱛᱮ ᱦᱮᱸ ᱡᱮᱞᱮᱠᱟ ᱱᱤᱛᱚᱜ ᱜᱩᱨᱩ ᱜᱚᱢᱠᱮᱭᱟᱜ ᱡᱟᱱᱟᱢ ᱢᱟᱦᱟ ᱚᱱᱟ ᱠᱚᱦᱚᱸ ᱢᱟᱱᱟᱣ ᱦᱩᱭᱩᱜᱼᱟ ᱟᱫᱚ
ᱟᱹᱰᱤ ᱟᱹᱰᱤ ᱵᱮᱥ ᱛᱮᱜᱮ ᱦᱩᱭᱩᱜ ᱜᱮᱭᱟ ᱱᱟᱜ
ᱦᱳᱭ ᱦᱳᱭ ᱟᱹᱰᱤ ᱵᱮᱥ ᱛᱮᱜᱮ ᱦᱩᱭᱩᱜᱼᱟ ᱟᱨ ᱢᱟᱨᱟᱝ ᱩᱛᱟᱹᱨ ᱫᱚ ᱦᱩᱞ ᱢᱟᱦᱟ ᱜᱮ ᱞᱟᱹᱴᱩ ᱛᱮ ᱚᱱᱟ ᱫᱚ ᱞᱟᱹᱴᱩ ᱛᱮ ᱟᱭᱢᱟ ᱥᱟᱸᱜᱮ ᱜᱮ ᱠᱚ ᱡᱟᱣᱨᱟᱜᱼᱟ, ᱟᱨ ᱚᱱᱮ ᱜᱩᱨᱩ ᱜᱚᱝ ᱟᱠᱮᱭᱟᱜ ᱤᱭᱟᱹ ᱡᱟᱱᱟᱢ ᱢᱟᱦᱟ ᱠᱚᱫᱚ ᱮᱱᱠᱟ ᱤᱫᱤᱭᱟᱜᱮ ᱟᱧᱪᱚᱞᱤᱠ ᱞᱮᱠᱟᱛᱮ ᱰᱤᱥᱴᱤᱠ ᱞᱮᱠᱟᱛᱮ ᱱᱚᱝᱠᱟ ᱦᱩᱭᱩᱜᱼᱟ ᱡᱟᱭᱜᱟ ᱡᱟᱭᱜᱟ ᱨᱮ ᱩᱰᱩᱠ ᱜᱟᱠᱚ, ᱵᱷᱟᱞᱮ ᱵᱷᱟᱜᱤ ᱜᱮ ᱦᱩᱭᱩᱜᱼᱟ
ᱟᱪᱪᱷᱟ ᱛᱚ ᱟᱯᱮᱥᱮᱫ ᱚᱱᱠᱟ ᱯᱚᱨᱚᱵᱽ ᱠᱚᱫᱚ ᱚᱠᱟ ᱞᱮᱠᱟ ᱦᱩᱭᱩᱜ ᱜᱮᱭᱟ ᱪᱮᱫ ᱪᱮᱫ ᱯᱚᱨᱚᱵᱽ ᱠᱚ ᱦᱩᱭᱩᱜ ᱠᱟᱱᱟ
ᱮ ᱟᱨ ᱟᱞᱮ ᱥᱮᱫ ᱫᱚ ᱯᱚᱨᱚᱵᱽ ᱠᱚᱦᱚᱸ ᱦᱩᱭᱩᱜ ᱜᱮᱭᱟ ᱵᱚᱞᱮ ᱮ ᱵᱟᱦᱟ ᱥᱚᱨᱦᱟᱭ ᱟᱨ ᱚᱱᱠᱟ ᱡᱟᱛᱨᱟ ᱯᱟᱛᱟ ᱯᱟᱛᱟ ᱠᱚ ᱦᱩᱭᱩᱜᱼᱟ ᱰᱷᱮᱨ ᱫᱚ ᱡᱟᱛᱨᱟ ᱯᱟᱛᱨᱟ ᱠᱚᱫᱚ ᱵᱟᱝ ᱜᱮ ᱦᱳᱭ
ᱟᱪᱪᱷᱟ
ᱟᱨ ᱤᱱᱟᱹ ᱵᱟᱦᱟ ᱥᱚᱨᱦᱟᱭ ᱜᱮ᱾ ᱥᱚᱨᱚᱦᱟᱭ ᱠᱚᱫᱚ ᱟᱨᱦᱚᱸ ᱟᱹᱰᱤ ᱡᱟᱠ ᱡᱚᱢᱚᱠ ᱛᱮ ᱦᱩᱭᱩᱜᱼᱟ᱾ ᱯᱨᱳᱜᱨᱟᱢ ᱞᱮᱠᱟ ᱦᱚᱸ ᱦᱩᱭᱩᱜ ᱜᱮᱭᱟ᱾
ᱟᱪᱪᱷᱟ
ᱮᱨᱤᱭᱟ ᱮᱨᱤᱭᱟ ᱨᱮ ᱚᱱᱟ ᱥᱚᱨᱚᱦᱟᱭ ᱟᱛᱟᱝ ᱫᱟᱨᱟᱢ ᱥᱚᱢᱚᱭ ᱨᱮ
ᱦᱮᱸ ᱦᱮᱸ
ᱦᱳᱭ
ᱟᱪᱪᱷᱟ ᱛᱚ ᱥᱚᱦᱚᱨᱟᱭ ᱫᱚ ᱚᱠᱟ ᱞᱮᱠᱟ ᱯᱮ ᱢᱟᱱᱟᱣ ᱜᱮᱭᱟ ᱛᱟᱣ
ᱟᱞᱮ ᱫᱚ ᱚᱱᱮ ᱢᱟᱜᱽ ᱪᱟᱸᱫᱚ ᱟᱞᱮ ᱥᱮᱫ ᱫᱚᱠᱚ ᱢᱟᱱᱟᱣᱟ ᱟᱨ ᱢᱟᱱᱮ ᱢᱚᱬᱮ ᱛᱩᱨᱩᱭ ᱛᱩᱨᱩᱭ ᱫᱤᱱᱜᱤ ᱦᱩᱭᱩᱜᱼᱟ ᱛᱩᱨᱩᱭ ᱢᱟᱦᱟ ᱜᱮ᱾
ᱟᱪᱪᱷᱟ ᱮᱱᱮᱡ ᱥᱮᱨᱮᱧ ᱛᱮᱠᱚ ᱮᱱᱮᱡ ᱥᱮᱨᱮᱧ ᱛᱮᱠᱚ ᱯᱟᱨᱚᱢᱟ ᱱᱟᱦᱟᱜ ᱵᱟᱝ
ᱦᱳᱭ ᱦᱳᱭ ᱮᱠᱫᱚᱢ ᱮᱱᱮᱡ ᱥᱮᱨᱮᱧ ᱛᱮᱠᱚ ᱯᱟᱨᱚᱢᱼᱟ ᱮᱦᱚᱵ ᱮᱛᱚᱦᱚᱵ ᱠᱷᱚᱱ ᱢᱩᱪᱟᱹᱫ ᱦᱟᱹᱵᱤᱡ
ᱦᱮᱸ
ᱱᱟᱯᱟᱭ ᱜᱮ᱾ ᱛᱚ ᱨᱟᱹᱥᱠᱟᱹ ᱫᱚ ᱱᱟᱦᱟᱜ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱱᱚᱝᱠᱟ ᱱᱟᱜ
ᱦᱳᱭ ᱦᱳᱭ ᱮᱠᱫᱚᱢ ᱟᱹᱰᱤ ᱨᱟᱹᱥᱠᱟᱹ ᱜᱮ ᱵᱩᱡᱷᱟᱹᱜᱼᱟ ᱢᱚᱱᱮ ᱚᱱᱮ ᱠᱚ ᱢᱮᱱ ᱞᱮᱠᱟ ᱦᱮᱸ ᱱᱮᱣᱛᱟ ᱠᱚᱣᱟᱜ ᱱᱟᱱᱟ ᱠᱩᱢᱟᱹᱝ ᱫᱤᱫᱤ ᱛᱮᱧᱟᱝ ᱛᱟᱠᱚ ᱠᱚ ᱡᱚᱛᱚ ᱡᱚᱛᱚ ᱟᱨ ᱟᱛᱳ ᱠᱚᱨᱮᱱ ᱠᱚ ᱡᱚᱛᱚ ᱦᱚᱲ ᱜᱮᱠᱚ ᱦᱚᱦᱚ ᱠᱚ ᱜᱮᱭᱟ ᱠᱚ ᱟᱫᱚ ᱚᱱᱟᱛᱮ ᱚᱱᱟ ᱤᱱᱟᱹᱜ ᱫᱚ ᱵᱟᱠᱚ ᱦᱚᱦᱚ ᱠᱚᱣᱟ ᱵᱟᱦᱟ ᱠᱚᱨᱮ ᱫᱚ ᱠᱤᱱᱛᱩ ᱥᱚᱨᱦᱟᱭ ᱨᱮᱫᱚ
ᱥᱟᱱᱟᱢ ᱠᱚ ᱱᱮᱶᱛᱟ ᱠᱚᱣᱟ ᱟᱨᱠᱤ ᱥᱚᱦᱚᱨᱟᱭ ᱨᱮᱫᱚ᱾ ᱟᱵᱚ ᱥᱟᱱᱛᱟᱲᱟᱜ ᱫᱚ ᱥᱚᱨᱦᱟᱭ ᱫᱚ ᱤᱭᱟᱹ ᱡᱟᱦᱟᱸ ᱠᱷᱩᱱᱴᱟᱹᱣ ᱡᱟᱦᱟᱸ ᱥᱚᱨᱦᱟᱭ ᱠᱚ ᱢᱮᱱᱫᱚ
ᱦᱳᱭ ᱦᱳᱭ
ᱚᱱᱟ ᱫᱚ ᱱᱟᱦᱟᱜ ᱟᱵᱚᱣᱟᱜ ᱫᱚ ᱦᱟᱹᱛᱤ ᱞᱮᱠᱟᱱ ᱯᱚᱨᱚᱵᱽ ᱵᱚᱞᱮ ᱵᱚᱱ ᱢᱟᱱᱟᱣᱟ
ᱦᱳᱭ ᱦᱳᱭ ᱦᱳᱭ ᱦᱟᱹᱛᱤ ᱞᱮᱠᱟᱱ ᱯᱚᱨᱚᱵᱽ ᱵᱚᱱ ᱢᱟᱱᱟᱣᱟ ᱦᱮ
ᱦᱮᱸ
ᱢᱟᱨᱟᱝ ᱩᱛᱟᱹᱨ
ᱦᱮᱸ
ᱦᱮᱸ ᱟᱨ ᱥᱟᱠᱨᱟᱛ ᱦᱤᱞᱳᱜ ᱦᱳᱭ ᱦᱳᱭ ᱢᱚᱬᱮ ᱥᱤᱧ ᱢᱚᱬᱮ ᱧᱤᱫᱟᱹ ᱞᱚᱫᱚᱜ ᱞᱚᱫᱚᱜ ᱜᱮ ᱛᱟᱦᱮᱱᱟ
ᱦᱮᱸ ᱦᱮᱸ ᱢᱟ ᱪᱮᱫ ᱮᱢ ᱢᱮᱱ ᱮᱫ ᱛᱟᱦᱮᱱᱟ
ᱢᱮᱱᱮᱫ ᱛᱟᱦᱮᱱᱤᱧ ᱟᱨ ᱥᱟᱠᱨᱟᱛ ᱦᱤᱞᱳᱜ ᱦᱚᱸ ᱢᱚᱸᱡᱽ ᱜᱮ ᱦᱩᱭᱩᱜᱼᱟ
ᱦᱮᱸ ᱦᱩᱸ ᱯᱤᱴᱷᱟᱹ ᱞᱟᱴᱷᱟ ᱠᱚ ᱵᱟᱝ
ᱦᱮᱸ ᱦᱮᱸ ᱯᱤᱴᱷᱟᱹ ᱞᱟᱴᱷᱟ ᱠᱚ᱾
ᱦᱮᱸ ᱦᱮᱸ ᱚ ᱵᱮᱥ ᱜᱮ ᱵᱮᱥ ᱜᱮ ᱚ ᱛᱚ ᱜᱚᱝᱠᱮ ᱟᱯᱮ ᱥᱮᱜ ᱥᱮᱸᱫᱽᱨᱟ ᱠᱚᱠᱚ ᱥᱮᱱᱚᱜ ᱜᱮᱭᱟ ᱥᱮ ᱵᱟᱝ ᱚᱱᱠᱟ ᱟᱡᱚᱫᱤᱭᱟᱹ ᱵᱩᱨᱩ ᱛᱮ?
ᱦᱳᱭ ᱥᱮᱱᱚᱜ ᱜᱮᱭᱟ ᱠᱚ, ᱚᱱᱠᱟ ᱢᱟ ᱟᱞᱮ ᱥᱮᱜ ᱢᱟ ᱵᱩᱨᱩ ᱢᱟ ᱵᱟᱹᱱᱩᱜᱼᱟ ᱱᱟᱦᱟᱜ᱾ ᱦᱮᱸ ᱛᱚ ᱱᱚᱣᱟ ᱤᱜᱼᱼ ᱦᱮᱸ ᱥᱟᱸᱜᱷ ᱦᱮᱸ ᱥᱟᱸᱜᱮ ᱧᱚᱜ ᱠᱚ ᱪᱟᱞᱟᱜᱼᱟ, ᱟᱨ ᱵᱤᱨ ᱥᱩᱨ ᱜᱮᱭᱟ᱾
ᱚ ᱟᱪᱪᱷᱟ ᱟᱪᱪᱷᱟ ᱟᱪᱪᱷᱟ᱾
ᱟᱞᱮ ᱥᱮᱫ ᱫᱚ ᱵᱤᱨ ᱥᱩᱨᱟ, ᱵᱩᱨᱩ ᱫᱚ ᱥᱟᱺᱜᱤᱧ ᱧᱚᱜ ᱜᱮᱭᱟ᱾
ᱦᱩᱸ ᱦᱩᱸ᱾
ᱟᱫᱚ ᱤᱱᱟᱹ ᱵᱤᱨ ᱠᱚᱨᱮ ᱜᱮ᱾
ᱦᱩᱸ, ᱛᱚ ᱥᱮᱸᱫᱽᱨᱟ ᱞᱮᱠᱟᱛᱮ ᱡᱟᱦᱟᱸ ᱢᱤᱫᱴᱮᱱ ᱵᱟᱹᱭᱥᱟᱹᱠᱷ ᱠᱩᱱᱟᱹᱢᱤ ᱡᱟᱦᱟᱸ ᱠᱚ ᱢᱮᱱᱫᱚ ᱟᱡᱚᱫᱤᱭᱟᱹ ᱵᱩᱨᱩ ᱥᱮᱸᱫᱽᱨᱟ ᱛᱚ ᱥᱮᱱ ᱵᱟᱲᱟᱜ ᱜᱮᱭᱟᱯᱮ ᱥᱮ ᱱᱟᱦᱟᱜ ᱵᱟᱝ?
ᱮᱱ ᱚᱱᱟ ᱠᱚᱫᱚ ᱱᱟᱦᱟᱜ ᱟᱞᱮ ᱥᱮᱫ ᱫᱚ, ᱦᱮᱸ ᱡᱟᱭᱜᱟ ᱡᱟᱭᱜᱟ ᱛᱮ ᱦᱚᱲ ᱠᱚ ᱥᱮᱱ ᱵᱟᱲᱟᱜ ᱜᱮᱭᱟ ᱠᱤᱱᱛᱩ ᱟᱞᱮ, ᱟᱞᱮ ᱴᱚᱴᱷᱟ ᱫᱚ ᱵᱟᱠᱚ ᱥᱮᱱ ᱵᱟᱲᱟᱜᱼᱟ᱾
ᱚ ᱵᱟᱠᱚ ᱥᱮᱱ ᱵᱟᱲᱟᱟᱣ ᱟᱠᱟᱱᱟ ᱵᱟᱝᱠᱷᱟᱱ ᱵᱟᱝ
ᱠᱚ ᱥᱮᱱ ᱵᱟᱲᱟ ᱟᱠᱟᱱᱟ ᱦᱮᱸ
ᱟᱪᱪᱷᱟ ᱟᱪᱪᱷᱟ
ᱵᱚᱞᱮ ᱡᱟ ᱤᱧ ᱦᱟᱨᱟ ᱠᱟᱛᱮᱫ ᱫᱚ ᱵᱟᱹᱧ ᱧᱮᱞ ᱠᱟᱜᱼᱟ᱾
ᱦᱮᱸ ᱦᱮᱸ᱾
ᱚ ᱢᱟᱱᱮ ᱥᱩᱨ ᱠᱚᱨᱮᱜᱮ ᱠᱚ ᱥᱮᱸᱫᱽᱨᱟ ᱵᱟᱲᱟᱭᱟ ᱱᱟᱜ ᱚᱱᱟ ᱧᱩᱛᱩᱢ ᱠᱚ ᱵᱚᱞᱮ ᱥᱟᱠᱨᱟᱛ ᱠᱚᱨᱮ ᱫᱚᱠᱚ ᱥᱮᱸᱫᱽᱨᱟᱭ ᱜᱮᱭᱟ ᱛᱚ ᱱᱟᱦᱟᱜ?
ᱦᱮᱸ ᱦᱮᱸ, ᱥᱟᱠᱨᱟᱛ ᱠᱚᱨᱮ ᱠᱚᱫᱚ ᱥᱮᱸᱫᱽᱨᱟᱭ ᱜᱮᱭᱟ, ᱟᱫᱚ ᱚᱱᱟ ᱧᱩᱛᱩᱢᱟᱜ ᱞᱮᱠᱟᱜᱮ ᱠᱷᱟᱹᱞᱤ ᱮᱱᱤᱭᱟᱹ ᱠᱚᱨᱮᱜᱤ᱾
ᱦᱩᱸ ᱢᱟᱱᱮ ᱥᱮᱨᱣᱟ ᱫᱚᱦᱚ ᱠᱟᱜ ᱞᱮᱠᱟ ᱡᱟᱦᱟᱸ ᱢᱮᱱᱠᱚ ᱢᱮᱱᱫᱚ ᱡᱮ ᱥᱟᱠᱨᱟᱛ ᱨᱮᱫᱚ ᱥᱮᱸᱫᱽᱨᱟ ᱠᱚ ᱩᱰᱩᱠᱚᱜ ᱜᱮᱭᱟ ᱱᱟᱦᱟᱜ᱾ ᱯᱤᱴᱷᱟᱹ ᱞᱟᱴᱷᱟ ᱡᱚᱢ ᱠᱟ ᱠᱟᱛᱮᱫ ᱫᱚᱥᱟᱨ ᱦᱤᱞᱳᱜ
ᱦᱮᱸ ᱦᱮᱸ ᱦᱮᱸ, ᱦᱮᱸ, ᱩᱰᱩᱜ ᱩᱰᱩᱜ ᱚᱱᱟ ᱫᱚ ᱩᱰᱩᱜ, ᱪᱟᱞᱟᱜ ᱜᱮᱭᱟ ᱠᱚ᱾
ᱟᱪᱪᱷᱟ ᱟᱪᱪᱷᱟ᱾
ᱦᱟᱸ ᱯᱩᱨᱟᱣ ᱴᱟᱢᱟᱠ ᱠᱚ ᱤᱫᱤᱭᱟᱛᱮ ᱠᱚ ᱪᱟᱞᱟᱜᱼᱟ᱾
ᱦᱩᱸ
ᱴᱟᱢᱟᱠ ᱠᱚ ᱨᱩᱣᱟᱛᱮ ᱠᱚ ᱪᱟᱞᱟᱜᱼᱟ, ᱚᱠᱚᱭ
ᱦᱩᱸ
ᱟᱸᱜᱼᱥᱟᱨ ᱠᱟᱹᱯᱤ ᱠᱚ ᱤᱫᱤ ᱜᱮᱭᱟ᱾
ᱦᱮᱸ, ᱟᱜ-ᱥᱟᱨ ᱠᱟᱯᱤ ᱵᱟᱨᱞᱟᱢ ᱢᱟ ᱟᱹᱰᱤ ᱠᱤᱪᱷᱩ ᱠᱚ ᱤᱫᱤᱭ ᱜᱮᱭᱟ ᱱᱟᱦᱟᱜ ᱟᱵᱚᱣᱟᱜ᱾ ᱥᱟᱯᱟᱵ ᱟᱜ ᱢᱟ ᱟᱹᱰᱤ ᱩᱛᱟᱹᱨ ᱜᱮ ᱢᱮᱱᱟᱜ ᱛᱟᱵᱚᱱ ᱟᱹᱰᱤ ᱟᱭᱢᱟ ᱞᱮᱠᱟ
ᱩᱛᱟᱹᱨᱟᱭ ᱦᱟᱹᱭ ᱦᱟᱹᱭ᱾
ᱦᱚᱸ᱾
ᱟᱫᱚ ᱡᱚᱛᱚ ᱞᱮᱠᱟ ᱜᱮ ᱥᱟᱯᱟᱵ ᱫᱚᱠᱚ ᱤᱫᱤᱭᱟ᱾
ᱦᱮᱸ, ᱢᱟᱱᱮ ᱡᱟᱦᱟᱸᱭ ᱡᱟᱦᱟᱸ ᱩᱰᱟᱹᱝ ᱢᱮᱱᱟᱜ ᱛᱟᱭ᱾
ᱦᱟᱹᱭ ᱦᱟᱹᱭ ᱦᱟᱹᱭ ᱡᱟᱦᱟᱸᱭ ᱡᱟᱦᱟᱸᱱᱟᱜ ᱢᱮᱱᱟᱜᱼᱟ ᱚᱱᱟ ᱜᱮ ᱤᱫᱤᱭᱟ᱾
ᱦᱮᱸ᱾
ᱛᱟᱦᱚᱞᱮ ᱱᱤᱛᱳᱜ ᱫᱚ ᱱᱟᱦᱟᱜ ᱯᱚᱨᱚᱵᱽ ᱠᱚ ᱪᱮᱫ ᱯᱚᱨᱚᱵᱽ ᱠᱚ ᱢᱮᱱᱟᱜ ᱛᱟᱯᱮᱭᱟ ᱱᱤᱭᱟᱹ ᱱᱤᱭᱟᱹ ᱱᱤᱭᱟᱹ ᱡᱟᱦᱟᱸ
ᱱᱤᱛᱚᱜ, ᱱᱤᱛᱚᱜ ᱢᱟ ᱦᱟᱸᱜ ᱪᱟᱵᱟ ᱦᱟᱛᱟᱲ ᱠᱟᱱᱟ ᱯᱚᱨᱚᱵᱽ ᱢᱟ ᱱᱤᱛᱚᱜ ᱛᱤᱭᱳᱜᱚᱜᱼᱟ ᱦᱟᱸᱜ ᱫᱟᱸᱥᱟᱭ ᱯᱚᱨᱚᱵᱽ᱾
ᱟᱪᱪᱷᱟ ᱦᱮᱸ ᱦᱮᱸ ᱦᱮᱸ᱾
ᱫᱟᱸᱥᱟᱭ ᱯᱚᱨᱚᱵᱽ ᱦᱟᱸᱜ ᱛᱤᱭᱟᱹᱜᱚᱜᱼᱟ ᱚᱱᱟ ᱟᱨ ᱟᱹᱰᱤ ᱡᱟᱠ ᱡᱚᱢᱚᱠ ᱛᱮ ᱯᱟᱨᱚᱢᱚᱜᱼᱟ᱾ ᱚᱱᱟ ᱢᱤᱫᱴᱮᱡ ᱯᱚᱨᱚᱵᱽ ᱫᱟᱸᱥᱟᱭ
ᱦᱮᱸ ᱦᱮᱸ᱾ ᱛᱚ ᱜᱚᱝᱠᱮ ᱫᱟᱸᱥᱟᱭ ᱠᱚ ᱚᱠᱟᱮᱠᱟ ᱠᱚ ᱫᱚᱱ ᱜᱮᱭᱟ ᱱᱟᱦᱟᱜ ᱟᱯᱮᱥᱮᱫ?
ᱦᱳᱭ ᱦᱳᱭ, ᱮᱠᱫᱚᱢ ᱯᱚᱨᱟ ᱠᱚ ᱫᱚᱱ ᱜᱮᱭᱟ᱾
ᱦᱚᱸ᱾
ᱫᱟᱸᱥᱟᱭ ᱠᱚᱠᱚ ᱫᱚᱱ ᱜᱮᱭᱟ᱾ ᱠᱚ ᱫᱟᱸᱥᱟᱭ ᱟ᱾
ᱯᱟᱹᱦᱤᱞ ᱦᱚᱸ ᱯᱟᱹᱦᱤᱞ ᱦᱟᱯᱲᱟᱢ ᱠᱚᱢᱟᱼᱼ ᱮᱴᱟᱜ ᱴᱚᱞᱟ ᱠᱚ ᱫᱚᱱ ᱠᱚ ᱪᱟᱞᱟᱜ ᱛᱟᱦᱮᱸᱱ ᱱᱟᱦᱟᱸᱜ ᱫᱟᱸᱥᱟᱭ ᱫᱚᱱ ᱠᱚᱠᱚ ᱥᱮᱱᱚᱜ ᱛᱟᱦᱮᱸᱱᱟ᱾
ᱦᱚᱭ ᱦᱳᱭ ᱚᱱᱠᱟ ᱜᱤ‌ ᱥᱮᱱᱚᱜ ᱜᱮᱭᱟ ᱠᱩ᱾
ᱦᱮᱸ ᱦᱮᱸ ᱦᱮᱸ᱾
ᱚᱱᱠᱟ ᱜᱤ‌ᱠᱩ ᱥᱮᱱᱚᱜ ᱜᱮᱭᱟ ᱟᱨ ᱩᱱᱟᱹᱜ ᱜᱟᱱᱼᱼ ᱯᱟᱹᱦᱤᱞ ᱞᱮᱠᱟ ᱠᱷᱚᱱ ᱯᱟᱹᱦᱤᱞ ᱦᱟᱲᱟᱢ ᱠᱚᱢᱟ ᱵᱟᱹᱱᱩᱜ ᱠᱚᱣᱟ ᱛᱷᱚᱼᱼ ᱛᱚ ᱚᱱᱟ ᱦᱤ ᱞᱮᱠᱟ ᱛᱮᱼᱼ ᱩᱱᱟᱹᱜ ᱩᱛᱟᱹᱨ ᱵᱟᱝ ᱦᱩᱭᱩᱜ ᱨᱮᱦᱚᱸ ᱠᱤᱱᱛᱩᱠ ᱮᱸ ᱮᱱᱦᱚᱸ ᱠᱚ ᱥᱮᱱᱚᱜ ᱜᱮᱭᱟ ᱵᱚᱞᱮ᱾
ᱦᱮᱸ ᱱᱟ ᱠᱚ ᱥᱮᱱᱟᱜ ᱜᱮᱭᱟ ᱢᱟᱱᱮ ᱥᱮᱨᱣᱟ ᱫᱚᱦᱚ ᱠᱟᱜ ᱞᱮᱠᱟ᱾
ᱦᱳᱭ ᱦᱳᱭ ᱦᱳᱭ, ᱢᱤᱫ ᱯᱷᱮᱥᱴᱤᱵᱮᱞ ᱢᱮᱱᱟᱜ ᱛᱟᱵᱚᱱᱟ ᱚᱱᱟ ᱢᱮᱱ ᱞᱮᱠᱷᱟᱱ᱾ ᱠᱚ ᱪᱟᱞᱟᱜ ᱜᱮᱭᱟ᱾
ᱦᱮᱸ ᱦᱮᱸ᱾
ᱟᱨ ᱚᱱᱮ ᱠᱚ ᱢᱮᱱ ᱞᱮᱠᱷᱟᱡ ᱡᱚᱛᱚ ᱯᱩᱨᱟᱹᱣ ᱥᱮᱫᱟᱭ ᱞᱮᱠᱼᱼ ᱞᱮᱠᱟ ᱵᱟᱹᱵᱩᱱ ᱠᱟᱹᱢᱤ ᱫᱟᱲᱤᱜ ᱨᱮᱦᱚᱸ ᱮᱱᱦᱚᱸ ᱚᱱᱠᱟ ᱫᱚᱦᱚ ᱠᱟᱜ ᱞᱮᱠᱟ ᱫᱚ ᱠᱟᱹᱢᱤ ᱡᱟᱹᱨᱩᱲ ᱜᱮᱭᱟ᱾
ᱪᱷᱩᱴᱟᱹᱣ ᱠᱚᱜ ᱦᱩᱭᱩᱜ-ᱟ᱾
ᱥᱮ ᱚᱱᱮ ᱪᱷᱩᱴᱼᱼᱼ
ᱟᱞᱚ ᱟᱫᱚᱜ ᱛᱟᱵᱚᱱ ᱢᱟ ᱟᱞᱚ ᱟᱫᱚᱜ ᱛᱟᱵᱚᱱ ᱢᱟ ᱥᱮ ᱢᱮᱱᱟᱜ ᱛᱟᱵᱚᱱ ᱜᱮᱭᱟ ᱵᱚᱱ ᱵᱩᱡᱷᱟᱹᱣ ᱢᱟ᱾
ᱦᱚᱭ ᱦᱚᱭ ᱦᱚᱭ ᱢᱮᱱᱟᱜ ᱛᱟᱵᱩᱱ ᱜᱮᱭᱟ ᱢᱮᱱᱛᱮ ᱵᱩᱡᱟᱹᱣᱼᱼ
ᱮᱠᱟᱞ ᱜᱮ ᱟᱫ ᱪᱟᱵᱟ ᱞᱮᱱᱠᱷᱟᱱ ᱛᱚ ᱱᱟᱦᱟᱸᱜ ᱵᱟᱝ ᱜᱟᱱᱚᱜ-ᱟ᱾
ᱵᱟᱝ ᱜᱟᱱᱚᱜ-ᱟ ᱦᱮᱸ᱾
ᱦᱮᱸ᱾
ᱦᱩᱸ ᱦᱩᱸ᱾
ᱟᱪᱪᱷᱟ ᱟᱪᱪᱷᱟ, ᱛᱚᱼᱼ ᱟᱭᱢᱟ ᱴᱟᱜ ᱜᱮᱵᱚᱱ ᱫᱚᱦᱚ ᱫᱚᱵᱚᱱ ᱫᱚᱦᱚ ᱟᱹᱜᱩᱣ ᱠᱟᱫᱟ ᱠᱤᱪᱷᱩ ᱠᱤᱪᱷᱩ ᱡᱟᱭᱜᱟ ᱨᱮᱫᱚ ᱱᱟᱦᱟᱸᱜ ᱠᱚᱼᱼ ᱮᱸ ᱦᱤᱲᱤᱧ ᱪᱟᱵᱟᱣ ᱠᱟᱜ-ᱟ ᱚᱱᱠᱟ ᱯᱟᱦᱤᱞ ᱦᱟᱲᱟᱢ ᱠᱚ ᱵᱟᱹᱱᱩᱜ ᱠᱚᱣᱟ ᱟᱨ ᱱᱮᱛᱟᱨ ᱨᱮᱱ ᱜᱤᱫᱽᱨᱟᱹᱼᱼ ᱠᱩ ᱢᱟ ᱱᱟᱦᱟᱸᱜ ᱧᱮᱞ ᱛᱮᱼᱼ ᱠᱟ ᱵᱟᱝ ᱟᱹᱭᱠᱟᱹᱜ ᱠᱟᱱᱟ ᱱᱟᱦᱟᱸᱜ᱾
ᱦᱮᱸ ᱦᱮᱸ ᱵᱟᱝ ᱟᱹᱭᱠᱟᱹᱜ ᱠᱟᱱᱟ ᱱᱟᱦᱟᱸᱜ ᱦᱮᱸ᱾
ᱦᱮᱸ ᱦᱮᱸ ᱛᱚ ᱟᱭᱢᱟ ᱜᱟᱱ ᱰᱷᱮᱨ ᱜᱤᱫᱽᱨᱟᱹ ᱠᱚᱜᱮ ᱱᱟᱦᱟᱸᱜ ᱵᱟᱝ ᱠᱚ ᱥᱩᱨᱩᱜ ᱜᱮᱭᱟ᱾
ᱦᱩᱸ ᱦᱩᱸ ᱟᱨ ᱱᱚ-ᱚᱝᱠᱟᱼᱼ ᱱᱮᱛᱟᱨ ᱠᱩᱢᱟ ᱦᱳᱥᱴᱮᱞ ᱠᱚᱨᱮ ᱜᱤᱫᱽᱨᱟᱹ ᱠᱩ ᱯᱟᱲᱦᱟᱣ ᱚᱪᱩ ᱠᱚᱣᱟ ᱛᱚ ᱛᱚ ᱚᱱᱟᱛᱮ ᱵᱟᱹᱠᱩ ᱧᱮᱞ ᱛᱤᱭᱟᱹᱜ ᱯᱟᱲᱟᱜ ᱠᱟᱱᱟ᱾
ᱦᱚᱭ ᱟᱨ ᱤᱥᱠᱩᱞ ᱠᱚᱨᱮ ᱱᱚᱜ-ᱚ ᱱᱟᱦᱟᱸᱜ ᱪᱷᱩᱴᱤ ᱠᱚ ᱵᱟᱝ ᱠᱚ ᱮᱢ ᱜᱮᱭᱟ ᱛᱚ ᱵᱟᱠᱚ ᱦᱮᱡ ᱫᱟᱲᱮᱜ ᱜᱮᱭᱟ᱾
ᱦᱩᱸ ᱦᱩᱸ᱾
ᱦᱩᱸᱜᱼᱼ ᱦᱩᱸ ᱡᱚᱠᱷᱚᱱ ᱪᱷᱩᱴᱤ ᱠᱚ ᱮᱢᱟ ᱛᱚᱠᱷᱚᱱ ᱠᱚ ᱦᱤᱡᱩᱜ ᱜᱮᱭᱟ ᱛᱚ ᱩᱱᱠᱩ ᱫᱚ ᱱᱟᱦᱟᱸᱜ ᱵᱟᱠᱚ ᱧᱮ ᱧᱟᱢ ᱫᱟᱲᱮᱜ ᱠᱟᱱᱟ ᱟᱨ ᱵᱟᱠᱚ ᱵᱩᱡᱷᱟᱹᱣ ᱫᱟᱲᱮᱜ-ᱟ᱾ ᱡᱟ ᱩᱰᱟᱹᱝ ᱠᱚ ᱯᱟᱲᱦᱟᱣ ᱠᱟᱛᱮᱜ ᱠᱚ ᱧᱟᱢᱮᱜ-ᱟ ᱥᱮ ᱚᱱᱟ ᱜᱮᱠᱚ ᱵᱟᱲᱟᱭ ᱠᱟᱜ-ᱟ᱾
ᱦᱚᱭ ᱦᱚᱭ ᱦᱚᱭ᱾
ᱦᱮᱸ
ᱦᱩᱸᱻ᱾
ᱟᱞᱮ ᱱᱚᱶᱟᱼᱼ ᱮᱭ ᱥᱩᱨ ᱠᱚᱨᱮᱱ ᱦᱚᱸ ᱱᱟᱦᱟᱸᱜ ᱟᱭᱢᱟ ᱡᱟᱭᱜᱟ ᱠᱚᱨᱮ ᱜᱮ ᱟᱭᱢᱟ ᱴᱚᱞᱟ ᱠᱚᱨᱮᱱ ᱦᱚᱸᱼᱼ ᱟᱨ ᱫᱟᱸᱥᱟᱭ ᱫᱚᱱ ᱠᱚᱫᱚ ᱱᱟᱦᱟᱸᱜ ᱵᱟᱝ ᱠᱚ ᱩᱰᱩᱠᱚᱜ ᱜᱮᱭᱟ
ᱦᱚᱭ ᱦᱚᱭ ᱦᱳ᱾
ᱯᱟᱹᱦᱤᱞ ᱦᱟᱯᱲᱟᱢ ᱠᱚ ᱵᱟᱝ ᱟᱹᱭᱩᱨ ᱛᱟᱹᱱᱤᱡ ᱠᱚ ᱵᱟᱠᱚ ᱛᱟᱦᱮᱸ ᱞᱮᱱᱠᱷᱟᱱ ᱱᱟᱦᱟᱸᱜ ᱛᱚ ᱵᱟᱝ ᱦᱩᱭᱩᱜ-ᱟ ᱥᱮ᱾
ᱵᱟᱝ ᱦᱩᱭᱩᱜ-ᱟ ᱥᱮ᱾
ᱦᱮᱸ ᱟᱭᱩᱨ ᱛᱟᱹᱱᱤᱡ ᱠᱚ ᱛᱟᱦᱮᱸ ᱞᱮᱱᱠᱷᱟᱱ ᱮᱸᱰᱮᱠᱷᱟᱱᱼᱼ ᱡᱟᱸᱠ ᱜᱮ ᱡᱟᱦᱟᱸ ᱞᱮᱠᱟ ᱠᱚ ᱥᱮᱬᱟ ᱤᱫᱤᱭᱮᱜ-ᱟ ᱠᱚ ᱥᱮᱬᱟ ᱤᱫᱤ ᱭᱟᱠᱚ ᱡᱮ ᱵᱟᱝ ᱟᱵᱚ ᱩᱰᱩᱜᱚᱜ ᱦᱩᱭᱩᱜ ᱛᱟᱵᱚᱱᱟ ᱥᱮᱱᱚᱜ ᱦᱩᱭᱩᱜ ᱛᱟᱵᱚᱱᱟ᱾ ᱚᱱᱠᱟ ᱞᱮᱠᱷᱟᱱ ᱦᱩᱭ ᱫᱚ ᱦᱩᱭ ᱤᱫᱤᱜ ᱜᱮᱭᱟ᱾
ᱦᱳᱭ ᱦᱳᱭ ᱟᱹᱭᱩ ᱛᱟᱹᱱᱤᱡ ᱠᱚ ᱪᱟᱵᱟᱜ ᱠᱟᱱ ᱠᱷᱟᱹᱛᱤᱨ ᱛᱮ ᱱᱤᱛᱚᱜᱼ ᱟᱵᱚᱣᱟᱜ ᱠᱟᱹᱢᱤ ᱠᱟᱹᱥᱱᱤ ᱠᱚᱦᱚᱸ ᱩᱱᱟᱹᱜ ᱯᱩᱨᱟᱹᱣ ᱵᱟᱝ ᱦᱩᱭ ᱪᱟᱞᱟᱜ ᱠᱟᱱᱟ᱾
ᱦᱮᱸᱻ
ᱦᱚᱭ
ᱟᱹᱭᱩᱨ ᱛᱟᱹᱱᱤᱡ ᱠᱚ ᱛᱟᱦᱮᱸ ᱞᱮᱱᱠᱷᱟᱱ ᱥᱮ ᱟᱵᱚ ᱦᱚᱸᱵᱚᱱ ᱚᱱᱟ ᱠᱚᱵᱚᱱ ᱚᱱᱟ ᱠᱚᱜᱮ ᱚᱱᱟ ᱜᱮᱵᱚᱱ ᱨᱤᱯᱤᱴ ᱢᱚᱨ ᱛᱚᱞᱚᱵ ᱡᱟᱭ ᱥᱮᱨᱢᱟ ᱞᱮᱠᱟᱜᱮ ᱱᱚᱝᱠᱟ ᱡᱩᱫᱤ ᱨᱤᱯᱤᱴ ᱤᱫᱤᱭᱟ ᱥᱮ ᱵᱚᱱ ᱟᱵᱚ ᱚᱱᱟ ᱠᱟᱞᱪᱟᱨ ᱵᱚᱱ ᱯᱷᱳᱞᱳ ᱤᱫᱤᱭᱟ, ᱛᱚ ᱛᱟᱦᱮᱸ ᱤᱫᱤᱜ ᱜᱮᱭᱟ ᱪᱮ ᱟᱵᱚᱨᱤᱱ ᱜᱤᱫᱽᱨᱟᱹ ᱠᱚᱦᱚᱸ ᱠᱚ ᱥᱮᱬᱟᱭᱟ ᱥᱮ ᱟᱵᱚᱨᱤᱱ ᱦᱩᱰᱤᱝ ᱠᱚᱸᱦᱚᱸ ᱠᱚ ᱥᱮᱬᱟᱭᱟ᱾
ᱦᱳᱭ ᱦᱚᱭ ᱦᱚᱭ
ᱦᱚᱸ
ᱦᱚᱸ ᱦᱚᱸ
ᱟᱨ ᱚᱱᱟ ᱤ ᱞᱮᱠᱟ ᱛᱮᱜᱮ ᱡᱟᱭ ᱡᱟᱭᱡᱩᱜᱽ ᱦᱟᱹᱵᱤᱡ ᱛᱟᱦᱮᱱᱟ᱾ ᱟᱵᱚᱣᱟᱜ ᱨᱤᱛᱤ ᱱᱤᱴᱤ
ᱦᱳᱭ ᱜᱤᱫᱽᱨᱟᱹ ᱠᱚᱠᱚ ᱫᱤᱥᱟᱹ ᱠᱟᱜᱼᱟ ᱠᱚ ᱡᱮ ᱵᱟᱝ ᱱᱚᱣᱟ ᱠᱚᱫᱚ ᱢᱤᱫᱴᱮᱱ ᱟᱵᱚᱣᱟᱜ ᱦᱚᱸ ᱦᱮᱸᱻᱦᱮᱸ ᱡᱮ ᱱᱚᱣᱟ ᱫᱚ ᱱᱚᱝᱠᱟᱭ ᱦᱩᱭᱩᱜᱼᱟ, ᱥᱮ ᱦᱟᱝᱠᱟᱭ ᱦᱩᱭᱩᱜᱼᱟ?
ᱦᱩᱸᱻ
ᱦᱩᱸ ᱟᱨ ᱵᱟᱡᱟᱨ ᱥᱟᱦᱟᱨ ᱨᱮᱱ ᱜᱤᱫᱽᱨᱟᱹ ᱠᱩ ᱡᱟᱦᱟᱸᱭ ᱠᱚᱠᱚ ᱛᱟᱦᱮᱱ ᱠᱟᱱ, ᱟᱹᱰᱤ ᱟᱭᱢᱟ ᱰᱮᱦᱮᱨ ᱠᱚᱜᱮ ᱵᱟᱡᱟᱨ ᱛᱟᱦᱟᱨ ᱠᱚᱨᱮ ᱠᱚ ᱛᱟᱦᱮᱸᱱ ᱜᱮᱭᱟ᱾ ᱩᱱᱠᱩ ᱫᱚ ᱱᱟᱦᱟᱜ, ᱟᱸ ᱵᱟᱝᱠᱚ ᱵᱟᱲᱟᱭᱟ᱾
ᱦᱳᱭ ᱦᱳᱭ
ᱦᱮᱸ ᱵᱟᱦᱟ, ᱢᱟᱜᱽ ᱢᱚᱬᱮ ᱠᱚᱫᱚ ᱱᱟᱦᱜ ᱠᱚ ᱠᱚᱨᱟᱣᱮᱫ ᱜᱮᱭᱟ ᱵᱟᱝ ᱫᱚ ᱵᱟᱝ ᱛᱚ ᱱᱚᱝᱠᱟ ᱞᱮᱠ ᱟᱫᱚ ᱱᱟᱠᱷᱟᱱ ᱟᱛᱩ ᱴᱚᱞᱟ ᱠᱚᱨᱮ ᱚᱠᱟᱞ